ᱦᱮᱸ ᱡᱚᱦᱟᱨ ᱜᱮ᱾ ᱚᱸᱜᱼᱚᱭ ᱱᱤᱭᱟᱹ ᱜᱷᱟᱹᱲᱤᱡ ᱫᱚ ᱵᱮᱥ ᱵᱟᱲᱟ ᱜᱮ ᱟᱫᱚ ᱟᱵᱤᱱ ᱜᱮ ᱪᱮᱫ ᱞᱮᱠᱟ?
ᱟᱹᱞᱤᱧ ᱫᱚ ᱵᱟᱲᱟᱭ ᱜᱮᱭᱟᱵᱤᱱ ᱛᱚ ᱱᱚᱣᱟ ᱡᱟᱹᱯᱩᱫ ᱫᱤᱱ ᱪᱟᱹᱞᱩᱜ ᱠᱟᱱᱟ ᱟᱫᱚ ᱯᱩᱭᱞᱩ ᱫᱟᱜ ᱨᱮᱜᱮ ᱞᱚᱦᱚᱫ ᱦᱩᱭᱱᱟ ᱥᱮ ᱚᱱᱟ ᱞᱚᱦᱚᱫ ᱠᱷᱟᱹᱛᱤᱨ ᱜᱮ ᱠᱟᱹᱴᱤᱡ ᱨᱩᱣᱟᱹ ᱠᱚ ᱥᱮ ᱢᱟᱸᱫᱟ ᱠᱚ ᱡᱚᱴᱟᱣ ᱞᱮᱱ ᱛᱟᱦᱮᱸᱫ ᱟᱫᱚ ᱨᱟᱱ ᱠᱚ ᱟᱹᱜᱩ ᱵᱟᱲᱟ ᱠᱟᱛᱮ ᱡᱚᱢ ᱠᱟᱛᱮ ᱮᱠᱷᱚᱱ ᱴᱷᱤᱠ ᱴᱷᱟᱠ ᱜᱮ ᱦᱟᱸᱜ ᱢᱮᱱᱟᱜ ᱞᱤᱧᱟ᱾
ᱚ᱾
ᱦᱮᱸ ᱟᱨ ᱟᱹᱵᱤᱱ ᱨᱮᱱ ᱚᱲᱟᱜ ᱦᱚᱲ ᱠᱚᱫᱚ ᱪᱮᱫ ᱞᱮᱠᱟ ᱢᱮᱱᱟᱜ ᱠᱚᱣᱟ?
ᱟᱫᱚ ᱚᱲᱟᱜ ᱦᱚᱲ ᱠᱚᱦᱚᱸ ᱟᱫᱚ ᱦᱮᱸ ᱚᱭ ᱨᱚᱦᱚᱭ ᱠᱚ ᱪᱟᱞᱟᱜ ᱠᱟᱱᱟ ᱛᱚ ᱟᱫᱚ ᱪᱮᱫᱠᱟ ᱫᱚᱠᱚ ᱛᱟᱦᱮᱸᱱᱟ ᱟᱨᱠᱤ ᱚᱱᱠᱟ ᱠᱟᱹᱢᱤ ᱠᱟᱡ ᱢᱚᱫᱫᱷᱮ ᱨᱮᱜᱮ ᱠᱚ ᱛᱟᱦᱮᱸᱱ ᱠᱟᱱᱟ᱾ ᱟᱫᱚ ᱟᱫᱚ ᱴᱷᱤᱠ ᱴᱷᱟᱠ ᱜᱮ ᱟᱨᱠᱤ᱾
ᱦᱮᱸ ᱱᱮᱛᱟᱨ ᱢᱟ ᱠᱟᱹᱢᱤ ᱥᱚᱢᱚᱭ ᱥᱮ ᱥᱮᱛᱟᱜ ᱠᱷᱟᱱ ᱜᱮ ᱦᱟᱸᱜ ᱠᱟᱹᱢᱤ ᱵᱟᱹᱫᱽ ᱠᱚ ᱩᱰᱩᱠᱮᱱᱟ ᱦᱤᱡᱩᱜ ᱛᱮ ᱟᱭᱩᱵᱚᱜᱼᱟ ᱠᱚ ᱱᱤᱝᱠᱟᱹ ᱰᱮᱞᱤ ᱪᱟᱞᱟ ᱪᱟᱞᱟ ᱛᱮ ᱠᱟᱹᱴᱤᱡ ᱦᱚᱲᱢᱚ ᱦᱟᱥᱩ ᱫᱚ ᱦᱩᱭᱩᱜ ᱜᱮᱭᱟ᱾
ᱦᱚᱭ ᱦᱚᱭ, ᱦᱚᱲᱢᱚ ᱠᱚ ᱛᱤ ᱡᱟᱜᱟᱹ ᱠᱚ ᱦᱟᱹᱥᱩ ᱟᱨᱠᱤ ᱾
ᱦᱮᱸ ᱟᱫᱚ ᱪᱟᱥᱵᱟᱥ ᱠᱚᱫᱚ ᱛᱤᱱᱟᱹᱜ ᱥᱟᱺᱜᱤᱧ?
ᱟᱫᱚ ᱱᱚᱜᱼᱚᱭ ᱜᱚᱝᱠᱮ ᱪᱟᱥᱵᱟᱥ ᱠᱚᱫᱚ ᱱᱟᱜ ᱠᱷᱟᱱ ᱱᱚᱣᱟᱼᱼ ᱨᱚᱦᱚᱭ ᱠᱚ ᱦᱳᱭ ᱥᱮ ᱨᱚᱦᱚᱭ ᱠᱚ ᱥᱤ ᱠᱚ ᱞᱚᱥᱚᱫ ᱠᱚ ᱡᱚᱛᱚ ᱜᱮ ᱪᱟᱞᱟᱜᱼᱼ ᱠᱟᱱᱟ, ᱟᱨᱠᱤ ᱪᱷᱟᱴᱟ ᱪᱷᱟᱹᱴᱤ ᱦᱚᱸ ᱢᱤᱫᱵᱟᱨ ᱠᱟᱹᱡ ᱵᱟᱹᱠᱤ ᱜᱮᱭᱟ ᱾ ᱱᱚᱣᱟ ᱠᱚᱜᱮ ᱦᱩᱭᱩᱜ ᱠᱟᱱᱟ ᱟᱨᱠᱤ ᱟᱨ ᱾ ᱛᱟᱦᱞᱮ ᱜᱚᱝᱠᱮ ᱟᱯᱮ ᱚᱱᱛᱮ ᱫᱚ ᱪᱮᱫ ᱞᱮᱠᱟ ᱠᱟᱹᱢᱤ ᱢᱟᱱᱮ ᱛᱤᱱᱟᱹᱜ ᱜᱟᱱᱼᱼ ᱢᱟᱱᱮ ᱨᱚᱦᱚᱭ ᱠᱚ ᱮᱦᱚᱵ ᱠᱮᱫᱟ ᱥᱮ ᱯᱮ ᱥᱩᱨᱩ ᱠᱮᱫᱟ?
ᱦᱮᱸ ᱨᱚᱦᱚᱭ ᱫᱚᱼᱼ ᱟᱹᱣᱨᱤᱭᱟ ᱛᱚᱞᱟ ᱜᱮ ᱜᱤᱰᱤ ᱦᱩᱭ ᱠᱟᱱᱟ, ᱚᱱᱟ ᱜᱮ ᱦᱟᱸᱜ ᱛᱤᱥ ᱦᱟᱨᱟᱜ ᱠᱟᱱᱟ ᱾ ᱦᱟᱨᱟ ᱯᱚᱨᱮ ᱦᱟᱸᱜ ᱨᱚᱦᱚᱭ ᱮᱛᱚᱦᱚᱵ ᱫᱚ ᱦᱩᱭᱩᱜᱼᱟ ᱾ ᱟᱫᱚ ᱚᱱᱟ ᱞᱟᱹᱜᱤᱫ ᱥᱟᱨ ᱠᱚ ᱵᱤᱥ ᱠᱚ ᱞᱟᱜᱟᱜᱼᱟ ᱥᱮ ᱚᱱᱟ ᱜᱮᱼᱼ ᱞᱟᱦᱟ ᱠᱷᱚᱱᱟᱜ ᱠᱤᱨᱤᱧ ᱫᱚᱦᱚ ᱠᱟᱜ ᱦᱩᱭᱩᱜ ᱠᱟᱱᱟ ᱾ ᱡᱟᱦᱟᱸ ᱫᱚᱼᱼ ᱟᱸᱡᱚᱢᱚᱜ ᱠᱟᱱᱟ ᱪᱮᱛᱟ ᱚᱱᱟ ᱠᱚᱨᱮᱱᱟᱜ ᱫᱟᱢ ᱦᱚᱸ ᱵᱟᱹᱲᱛᱤᱜᱼᱟ ᱚᱱᱟ ᱠᱷᱟᱹᱛᱤᱨ ᱞᱟᱦᱟ ᱠᱷᱚᱱᱟᱜ ᱜᱮ ᱥᱟᱯᱲᱟᱣ ᱦᱩᱭᱩᱜ ᱠᱟᱱᱟ ᱠᱤᱨᱤᱧ ᱞᱟᱹᱜᱤᱫ ᱾
ᱟᱪᱪᱷᱟ ᱟᱪᱪᱷᱟ, ᱟᱫᱚ ᱱᱚᱜᱼᱚᱭᱼᱼ ᱡᱮ ᱟᱞᱮᱫ ᱫᱚ ᱱᱚᱜᱼᱚᱭ ᱡᱮᱢᱚᱱ ᱨᱚᱦᱚᱭ ᱠᱚ ᱪᱷᱟᱴᱟ ᱪᱷᱟᱴᱤ ᱠᱚ ᱦᱚᱭ ᱥᱮ ᱾
ᱦᱩᱸ ᱾
ᱡᱚᱛᱚ ᱜᱮ ᱮᱦᱚᱵ ᱟᱠᱟᱱᱟ, ᱢᱟᱱᱮ ᱫᱚᱢᱮ ᱡᱳᱨ ᱪᱟᱞᱟᱜ ᱠᱟᱱᱟ ᱟᱨᱠᱤ ᱨᱚᱦᱚᱭ ᱠᱟᱹᱢᱤ ᱠᱚ ᱾
ᱦᱮᱸ ᱦᱮᱸ ᱾
ᱟᱫᱚ ᱛᱟᱦᱞᱮ ᱜᱚᱝᱠᱮ ᱟᱯᱮ ᱫᱚ ᱢᱟᱱᱮ ᱩᱱᱟᱹᱜᱼᱼ ᱯᱮ ᱛᱟᱭᱚᱢᱮᱱ ᱫᱚ ᱢᱟᱱᱮ ᱚᱱᱟ ᱠᱟᱨᱚᱱ ᱪᱮᱫ ᱟᱨᱠᱤ ᱩᱱᱟᱹ ᱛᱟᱭᱚᱢ ᱨᱮᱱᱟᱜᱼᱼ
ᱛᱟᱭᱚᱢ ᱵᱚᱞᱛᱮ ᱟᱞᱮ ᱫᱚ ᱱᱚᱝᱠᱟ ᱜᱮ ᱦᱟᱜ ᱛᱟᱭᱚᱢ ᱫᱚ ᱛᱟᱭᱚᱢ ᱫᱚᱦᱟᱸᱜ ᱵᱟᱞᱮ ᱛᱟᱭᱚᱢ ᱠᱟᱱᱟ ᱾ ᱟᱞᱮᱭᱟᱜ ᱱᱤᱝᱠᱟᱹ ᱜᱮᱛᱚ ᱪᱟᱥᱵᱟᱥ ᱫᱚᱞᱮ ᱮᱛᱚᱦᱚᱵ ᱜᱮᱭᱟ ᱾ ᱟᱯᱮᱭᱟᱜ ᱫᱤᱥᱚᱢ ᱟᱞᱮ ᱫᱤᱥᱚᱢᱼᱼ ᱵᱷᱮᱜᱟᱨ ᱜᱮᱭᱟ ᱥᱮ ᱚᱱᱟ ᱠᱷᱟᱹᱛᱤᱨ ᱟᱹᱵᱤᱱᱼᱼ ᱠᱟᱹᱴᱤᱡ ᱞᱟᱦᱟ ᱜᱮ ᱵᱤᱱ ᱪᱟᱥ ᱮᱫᱟ ᱾ ᱟᱹᱞᱤᱧ ᱫᱚ ᱠᱟᱹᱴᱤᱡᱼᱼ ᱛᱟᱭᱱᱚᱢ ᱜᱮ ᱞᱤᱧ ᱪᱟᱥ ᱮᱫᱟ ᱾ ᱟᱫᱚ ᱜᱚᱢᱠᱮ ᱞᱤᱧ ᱞᱟᱹᱭ ᱮᱫᱟ ᱡᱮ ᱟᱹᱵᱤᱱᱼᱼ ᱮ ᱵᱮ ᱥᱟᱨ ᱵᱤᱥ ᱠᱚ ᱪᱮᱫ ᱞᱮᱠᱟ ᱵᱤᱱ ᱵᱮᱵᱚᱦᱟᱨ ᱜᱮᱭᱟ ᱥᱮ ᱾ ᱮᱸ ᱯᱩᱭᱞᱳ ᱛᱮ ᱡᱮᱨᱚᱠᱚᱢ ᱮᱢ ᱦᱩᱭ ᱠᱚᱜᱼᱟ ᱜᱩᱨᱤᱡ ᱠᱚ ᱚᱱᱟᱼᱼ ᱨᱚᱦᱚᱲ ᱦᱚᱪᱚ ᱠᱟᱛᱮ ᱠᱷᱚᱛ ᱠᱟᱛᱮ ᱚᱱᱟ ᱠᱚ ᱮᱢ ᱦᱩᱭ ᱠᱚᱜᱼᱟ ᱚᱱᱟ ᱠᱚᱵᱮᱱ ᱵᱮᱵᱚᱦᱟᱨᱮᱜ-ᱟ ᱥᱮ ᱥᱩᱫᱷᱩ ᱥᱟᱨ ᱵᱤᱥ ᱛᱮᱜᱮ ᱾
ᱦᱚᱸ ᱜᱚᱢᱠᱮ ᱦᱚᱭ ᱟᱫᱚ, ᱰᱟᱝᱨᱤ ᱢᱤᱦᱩ ᱠᱚ ᱦᱳᱭ ᱥᱮ ᱜᱟᱹᱭ ᱠᱚ ᱦᱮᱱᱟᱜᱼᱼ ᱠᱚᱣᱟ ᱡᱚᱠᱷᱚᱱ ᱚᱲᱟᱜ ᱠᱚᱨᱮ ᱛᱚ ᱚᱱᱟ ᱡᱟᱦᱟᱸᱼᱼ
ᱮᱜ ᱰᱟᱝᱨᱤ ᱜᱩᱨᱤᱡ ᱱᱚᱣᱟ ᱥᱟᱨ ᱠᱚ ᱦᱳᱭ ᱥᱮ ᱜᱩᱨᱤᱡ ᱥᱟᱨ ᱠᱚᱼᱼ ᱛᱟᱨᱯᱚᱨ ᱱᱚᱣᱟ ᱡᱟᱦᱟᱸ ᱢᱮᱨᱚᱢ ᱥᱟᱨ ᱠᱚ ᱱᱚᱣᱟᱼᱼ ᱠᱚᱫᱚ ᱮᱢ ᱵᱟᱲᱟ ᱦᱩᱭᱩᱜ ᱠᱟᱱ ᱜᱮᱭᱟ, ᱮᱢ ᱵᱟᱲᱟ ᱦᱩᱭ ᱟᱠᱟᱱᱟ ᱟᱨᱠᱤ ᱦᱳᱭ ᱥᱮ ᱾ ᱟᱫᱚ ᱠᱷᱟᱹᱞᱤ ᱱᱚᱣᱟ ᱛᱮ ᱛᱚ ᱟᱨ ᱱᱮᱛᱟᱨ ᱠᱷᱮᱛ ᱠᱚᱨᱮ ᱫᱚ ᱟᱫᱚ ᱵᱟᱝ ᱦᱩᱭᱩᱜ ᱠᱟᱱᱟ ᱾ ᱥᱮ ᱱᱮᱛᱟᱨᱼᱼ ᱢᱟᱱᱮ ᱠᱷᱮᱛ ᱠᱚᱜᱮ ᱱᱚᱝᱠᱟ ᱵᱚᱱ ᱯᱟ. ᱨᱼᱼ ᱠᱟᱹᱣ ᱦᱚᱪᱚᱣ ᱠᱟᱫᱟ ᱡᱮ ᱠᱷᱟᱹᱞᱤ ᱢᱟᱱᱮ ᱜᱩᱨᱤᱡ ᱥᱟᱨ ᱛᱮᱫᱚ ᱵᱟᱝ ᱦᱩᱭᱩᱜ ᱠᱟᱱᱟ ᱟᱨᱠᱤ ᱡᱟᱦᱟᱱᱟᱜ ᱢᱟᱱᱮ ᱾ ᱡᱟᱦᱟᱸ ᱱᱟᱸᱜᱼᱼ ᱥᱟᱨ ᱤᱭᱩᱨᱤᱭᱟᱹ ᱱᱚᱣᱟ ᱠᱚ ᱡᱚᱫᱤ ᱵᱟᱵᱚᱱ ᱮᱢᱟᱜ ᱠᱷᱟᱱ ᱫᱚ ᱚᱱᱟ ᱫᱚ ᱴᱷᱤᱠᱴᱷᱟᱠ ᱵᱟᱝ ᱦᱩᱭᱩᱜ ᱠᱟᱱᱟ ᱟᱨᱠᱤ
ᱛᱟᱦᱚᱞᱮ ᱜᱚᱝᱠᱮ ᱟᱯᱮ ᱥᱮᱫ ᱫᱚ ᱢᱟᱱᱮ ᱪᱮᱫ ᱚᱱᱟ ᱥᱟᱨᱤ ᱤᱭᱩᱨᱤ ᱠᱚ ᱠᱚᱫᱚ ᱯᱮ ᱮᱢ ᱜᱮᱭᱟ ᱥᱮ ᱢᱟᱱᱮ ᱠᱷᱟᱹᱞᱤ ᱚᱱᱟ ᱫᱚ ᱜᱳᱵᱚᱨ ᱥᱟᱨ ᱛᱮᱜᱮ ᱢᱟᱱᱮ ᱠᱟᱹᱢᱤ ᱫᱚ ᱯᱮ ᱯᱟᱨᱚᱢ ᱮᱫᱟ᱾
ᱦᱮᱸ ᱤᱭᱩᱨᱤᱭᱟ ᱥᱟᱨ ᱠᱚᱫᱚ ᱞᱮ ᱮᱢᱚᱜ ᱜᱮᱭᱟ ᱚᱱᱟ ᱵᱮᱜᱚᱨ ᱮᱨᱟᱜ ᱮᱴᱟᱜ ᱥᱟᱨ ᱠᱚᱦᱚᱸ ᱵᱮᱵᱚᱦᱟᱨ ᱦᱩᱭᱩᱜ ᱜᱮᱭᱟ᱾ ᱪᱮᱫᱟᱜ ᱥᱮ ᱱᱮᱛᱟᱨ ᱫᱚ ᱟᱵᱚ ᱫᱚ ᱳᱭᱮᱴ ᱫᱚ ᱵᱟᱵᱚᱱ ᱫᱟᱲᱮᱭᱟᱜᱼᱟ ᱥᱮ ᱮᱢᱱᱤ ᱡᱩᱫᱤ ᱜᱩᱨᱤᱡ ᱨᱮᱱᱟᱜ ᱠᱷᱚᱛ ᱠᱚ ᱜᱤᱰᱤ ᱠᱟᱛᱮ ᱵᱚᱱ ᱪᱟᱥᱟ ᱛᱟᱦᱚᱞᱮ ᱯᱷᱚᱞᱚᱱ ᱫᱚ ᱵᱷᱟᱜᱤ ᱜᱮ ᱦᱩᱭᱩᱜᱼᱟ᱾ ᱢᱮᱱᱠᱷᱟᱱ ᱠᱟᱹᱴᱤᱡ ᱫᱤᱨᱤᱜ ᱛᱟᱵᱚᱱᱟ ᱟᱨ ᱯᱷᱚᱞᱚᱱ ᱫᱚ ᱵᱷᱟᱜᱤ ᱦᱟᱸᱜ ᱵᱟᱝ ᱦᱩᱭᱩᱜᱼᱟ ᱪᱮᱫᱟᱜ ᱥᱮ ᱚᱱᱟ ᱠᱚᱨᱮ ᱫᱚ ᱛᱤᱡᱩ ᱠᱚᱠᱚ ᱞᱟᱜᱟᱜ ᱜᱮᱭᱟ ᱥᱮ ᱚᱱᱟ ᱠᱷᱟᱹᱛᱤᱨ ᱥᱟᱨ ᱥᱮ ᱵᱤᱥ ᱫᱚ ᱦᱟᱸᱜ ᱮᱢ ᱛᱮᱜᱮ ᱞᱟᱹᱠᱛᱤ ᱜᱮᱭᱟ᱾ ᱟᱫᱚ ᱚᱱᱟ ᱨᱮᱱᱟᱜ ᱢᱤᱫᱴᱮᱱ ᱮᱯᱷᱮᱠᱴ ᱧᱩᱨᱩᱜ ᱠᱟᱱᱟ ᱡᱮ ᱮᱸ ᱡᱚᱞ ᱫᱷᱩᱥᱚᱱ ᱥᱮ ᱢᱟᱴᱤ ᱫᱩᱥᱚᱱ ᱫᱚ ᱦᱩᱭᱩᱜ ᱠᱟᱱ ᱜᱮᱭᱟ᱾ ᱦᱮᱸᱥᱮ ᱱᱚᱣᱟ ᱤᱫᱤ ᱠᱟᱛᱮ ᱟᱹᱵᱤᱱ ᱪᱮᱫ ᱢᱚᱛᱟᱢᱚᱛ
ᱦᱮᱸ ᱟᱨ ᱢᱤᱫ ᱫᱷᱟᱣ ᱵᱮᱱ ᱞᱟᱹᱭᱟ ᱜᱚᱢᱠᱮ ᱱᱚᱣᱟ ᱠᱟᱛᱷᱟ ᱜᱮ
ᱞᱟᱹᱭ ᱮ ᱫᱟᱞᱤᱧ ᱡᱮ ᱱᱚᱜᱼᱚᱭ ᱡᱮ ᱥᱟᱨ ᱠᱚ ᱡᱟᱹᱥᱛᱤ ᱵᱚᱱ ᱵᱮᱵᱚᱦᱟᱨ ᱮᱫᱟ᱾ ᱚᱱᱟ ᱠᱷᱟᱹᱛᱤᱨ ᱡᱮ ᱟᱵᱚᱣᱟᱜ ᱦᱟᱥᱟ ᱠᱚ ᱚᱱᱟ ᱫᱷᱩᱥᱚᱱ ᱤᱫᱤᱜ ᱠᱟᱱᱟ ᱡᱟᱦᱟᱸ ᱛᱮᱫᱚ ᱮᱸ ᱡᱮ ᱟᱵᱚ ᱦᱟᱥᱟ ᱠᱚᱨᱮ ᱡᱮ ᱞᱮᱸᱰᱮᱛ ᱠᱚ ᱛᱟᱦᱮᱸ ᱠᱚᱜᱼᱟ᱾ ᱩᱝᱠᱩ ᱟᱫᱚ ᱱᱮᱛᱟᱨ ᱫᱚ ᱟᱹᱰᱤ ᱠᱚᱢ ᱜᱮᱠᱚ ᱧᱮᱞᱚᱜ ᱠᱟᱱᱟ᱾
ᱮᱠᱫᱚᱢ ᱮᱠᱫᱚᱢ
ᱞᱟᱦᱟ ᱛᱮᱫᱚ ᱩᱱᱠᱩ ᱞᱮᱸᱰᱮᱛ ᱠᱚᱜᱮ ᱞᱟᱛᱟᱨ ᱨᱮᱱᱟᱜ ᱦᱟᱥᱟ ᱪᱮᱛᱟᱱ ᱥᱮᱫ ᱠᱚ ᱟᱹᱜᱩ ᱠᱮᱫᱛᱮ ᱚᱱᱟ ᱦᱟᱥᱟ ᱠᱚ ᱠᱟᱹᱴᱤᱡ ᱩᱵᱟᱹᱨ ᱩᱨᱵ ᱧᱚᱜ ᱟᱫᱚ ᱱᱮᱛᱟᱨ ᱫᱚ ᱞᱮᱸᱰᱮᱛ ᱠᱚ ᱵᱟᱹᱱᱩᱜ ᱠᱚᱛᱮ ᱥᱮᱨᱚᱠᱚᱢ ᱫᱚ ᱦᱟᱸᱜ ᱵᱟᱝ ᱦᱳᱭᱳᱜ ᱠᱟᱱᱟ᱾ ᱟᱨ ᱚᱱᱟ ᱵᱮᱜᱚᱨ ᱚᱱᱮ ᱡᱮ ᱥᱟᱨ ᱥᱮ ᱵᱤᱥ ᱵᱚᱱ ᱮᱢᱟᱜ ᱜᱮᱭᱟ᱾ ᱟᱨ ᱡᱟᱹᱯᱩᱫ ᱫᱤᱱ ᱢᱮᱱ ᱠᱷᱟᱱ ᱜᱮ ᱚᱱᱟ ᱫᱟᱜ ᱠᱚᱫᱚ ᱞᱤᱸᱜᱤ ᱠᱟᱛᱮᱜ ᱜᱟᱰᱟᱨ ᱨᱮ ᱥᱮ ᱯᱩᱠᱷᱨᱤ ᱨᱮ ᱥᱮᱱᱚᱜ ᱜᱮᱭᱟ᱾
ᱦᱩᱸ ᱦᱩᱸ
ᱟᱫᱚ ᱡᱟᱦᱟᱸ ᱦᱟᱹᱠᱩ ᱠᱚᱥᱮ ᱮᱴᱟᱜ ᱠᱤᱪᱷᱩ ᱠᱚ ᱛᱟᱦᱮᱱ ᱜᱮᱭᱟ ᱩᱱᱠᱩ ᱫᱚ ᱟᱫ ᱚᱱᱟ ᱥᱟᱨ ᱫᱟᱜ ᱥᱮ ᱵᱤᱥ ᱫᱟᱜ ᱧᱟᱢ ᱞᱮᱠᱷᱟᱱ ᱠᱚ ᱜᱩᱡᱩᱜᱼᱟ᱾ ᱟᱪᱪᱷᱟ᱾
ᱦᱳᱭ ᱦᱩᱸ
ᱚᱱᱟᱛᱮ ᱢᱤᱫᱴᱟᱝ ᱠᱷᱚᱛᱤ ᱦᱚᱸ ᱦᱳᱭᱳᱜ ᱠᱟᱱᱟ ᱡᱟᱦᱟᱸ ᱦᱳᱭᱛᱳ ᱠᱤᱪᱷᱩ ᱡᱚᱜᱚ ᱠᱤᱪᱷᱩ ᱫᱚ ᱵᱟᱧᱪᱟ ᱠᱚ ᱛᱟᱦᱮᱟᱸᱭᱮᱱ ᱜᱮᱭᱟ ᱦᱟᱹᱠᱩ ᱠᱚ ᱟᱫᱚ ᱩᱱᱠᱩ ᱜᱤ ᱡᱩᱫᱤ ᱡᱚᱢ ᱟᱵᱚ ᱵᱚᱱ ᱡᱚᱢ ᱠᱚᱣᱟ ᱟᱵᱚᱣᱟᱜ ᱡᱟᱦᱟᱸ ᱨᱚᱜ ᱦᱟᱹᱥᱩ ᱫᱚ ᱦᱤᱡᱩᱜ ᱜᱮᱭᱟ ᱦᱮᱸᱥᱮ ᱱᱚᱜᱼᱚᱭ ᱱᱚᱣᱟ ᱜᱮᱭ ᱞᱟᱹᱭ ᱚᱪᱚᱭᱮᱫᱟ᱾
ᱟᱫᱚ ᱢᱤᱜᱦᱚᱲ ᱡᱟᱦᱟᱸ ᱠᱟᱛᱷᱟ ᱠᱚᱸᱧ ᱞᱟᱹᱭ ᱜᱮᱫ ᱥᱮ ᱟᱵᱩᱣᱟᱜ ᱚᱱᱟ ᱠᱷᱮᱛ ᱵᱟᱹᱫ ᱠᱚᱨᱮ ᱦᱮᱸ ᱥᱮ
ᱦᱩᱸ ᱦᱩᱸ
ᱮᱸ ᱱᱚᱣᱟ ᱡᱟᱦᱟᱸ ᱞᱟᱹᱭ ᱠᱮᱫᱟ᱾ ᱡᱮ ᱵᱚᱞᱮ ᱞᱮᱫ ᱟᱨ ᱞᱮᱸᱰᱮᱫ ᱥᱟᱶ ᱼ ᱥᱟᱶ ᱛᱮ ᱦᱟᱠᱩ ᱡᱟᱦᱟᱸ ᱛᱟᱦᱟᱸ ᱟᱠᱚ ᱠᱷᱮᱛ ᱨᱮ ᱞᱟᱦᱟᱛᱮ ᱡᱮᱢᱚᱱ ᱠᱚ ᱧᱟᱢᱚᱜ ᱛᱟᱦᱮᱸᱫ ᱫᱚᱢᱮ ᱜᱮ,
ᱦᱩᱸ ᱦᱩᱸ
ᱟᱫ ᱩᱱᱠᱩ ᱵᱟᱠᱚ ᱵᱟᱠᱚ ᱧᱟᱢᱚᱜ ᱠᱟᱱᱟ ᱟᱨᱠᱤ
ᱮᱠᱫᱚᱢ
ᱚᱱᱟ ᱥᱟᱶᱛᱮ ᱡᱟᱦᱟᱸ ᱵᱤᱱᱰᱤ ᱠᱟᱱᱟ ᱚᱱᱟ ᱫᱚ ᱮᱠᱫᱚᱢ ᱴᱷᱤᱠ ᱠᱟᱛᱷᱟ ᱵᱮᱤᱱ ᱞᱟᱹᱭ ᱟᱠᱟᱫᱼᱟ ᱡᱟᱦᱟᱸ ᱚᱱᱟ ᱟᱨ ᱞᱮᱸᱰᱮᱫ ᱠᱚ ᱟᱨ ᱞᱟᱦᱟᱛᱮ ᱠᱚ ᱛᱟᱦᱮᱸ ᱛᱟᱦᱮᱸ ᱠᱟᱱ ᱛᱟᱵᱚᱱ ᱛᱮ ᱞᱟᱦᱟ ᱛᱮᱫᱚ ᱚᱱᱠᱟᱱ ᱮᱸ ᱤᱭᱩᱨᱤᱭᱟᱹ ᱥᱟᱨ ᱠᱚ ᱵᱟᱵᱚᱱ ᱮᱢᱟᱫ ᱛᱟᱦᱮᱸᱫ ᱦᱳᱭ ᱥᱮ ᱚᱱᱟ ᱠᱷᱟᱹᱛᱤᱨ ᱜᱮ ᱟᱹᱰᱤ ᱵᱷᱟᱜᱤ ᱪᱟᱥ ᱠᱚ ᱦᱩᱭᱩᱜ ᱠᱟᱱ ᱛᱟᱦᱮᱸᱫ ᱟᱨ ᱱᱚᱣᱟ ᱡᱟᱦᱟᱸ ᱢᱮ ᱮᱱ ᱡᱚᱦᱚᱸᱜ ᱠᱚᱦᱚᱸ ᱠᱚ ᱛᱟᱦᱮᱱ ᱛᱟᱦᱮᱸᱫ ᱟᱨ ᱚᱱᱟ ᱞᱟᱹᱜᱤᱫ ᱛᱮᱜᱮᱞ ᱚᱱᱟ ᱟᱹᱰᱤ ᱜᱟᱱ ᱦᱟᱥᱟ ᱟᱨᱠᱤ ᱚᱱᱟ ᱠᱚ ᱞᱟᱹᱵᱤᱫ ᱠᱚ ᱫᱚᱦᱚᱭᱟ ᱟᱨᱠᱤ ᱡᱮ ᱞᱟᱛᱟᱨ ᱨᱮᱱᱟᱜ ᱦᱟᱥᱟ ᱠᱚ ᱪᱮᱛᱟᱱ ᱠᱚ ᱨᱟᱠᱟᱵ ᱟᱹᱜᱩᱭᱟ ᱟᱨ ᱢᱟᱱᱮ ᱡᱟᱦᱟᱸ ᱠᱚ ᱵᱷᱩᱜᱟᱹᱜ ᱫᱟᱨᱟ ᱛᱮᱦᱳᱭ ᱥᱮ ᱡᱟᱦᱟᱸ ᱢᱟᱱᱮ ᱵᱷᱩᱜᱤ ᱡᱟᱦᱟᱸ ᱠᱚ ᱫᱚᱦᱚᱭ ᱜᱮ ᱚᱱᱟᱛᱮ ᱢᱟᱱᱮ ᱦᱚᱭᱫᱟᱜ ᱢᱟᱱᱮ ᱞᱟᱛᱟᱨ ᱥᱮᱫ ᱦᱚᱸ ᱠᱟᱹᱡ ᱪᱟᱞᱟᱜ ᱜᱮᱭᱟ ᱢᱟᱱᱮ ᱦᱟᱥᱟ ᱚᱱᱟ ᱠᱷᱟᱹᱛᱤᱨ ᱠᱟᱹᱡ ᱩᱨᱵᱚᱨ ᱧᱚᱜ ᱛᱟᱦᱮᱱ ᱜᱮᱭᱟ ᱦᱳᱭ ᱥᱮ ᱟᱨ ᱟᱨ ᱱᱚᱜᱱᱚᱣᱟ ᱜᱮ ᱟᱨᱠᱤ ᱟᱹᱰᱤ ᱢᱟᱨᱟᱝ ᱯᱨᱚᱵᱷᱟᱵᱽ ᱯᱟᱲᱟᱜ ᱠᱟᱱ ᱛᱟᱵᱚᱱᱟ ᱡᱮ ᱟᱵᱚ ᱢᱟᱱᱮ ᱵᱮᱥᱤ ᱪᱟᱥ ᱦᱩᱭ ᱪᱚ ᱠᱷᱟᱹᱛᱤᱨ ᱥᱮ ᱵᱮᱥᱤ ᱟᱹᱰᱤ ᱞᱚᱜᱚᱱ ᱦᱩᱭ ᱦᱚᱪᱚ ᱠᱷᱟᱹᱛᱤᱨ ᱡᱮ ᱱᱚᱜᱟ ᱟᱹᱰᱤ ᱯᱚᱨᱤᱢᱟᱱ ᱱᱚᱣᱟ ᱥᱟᱨ ᱤᱭᱩᱨᱤᱭᱟᱹ ᱠᱚᱵᱚᱱ ᱮᱢᱟᱜ ᱠᱟᱱᱟ ᱟᱨ
ᱦᱩᱸ ᱦᱩᱸ ᱦᱩᱸ, ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱠᱥᱫᱟ, ᱟᱵᱚ ᱫᱚ ᱟᱫᱚ ᱱᱮᱛᱟᱨ ᱫᱚ ᱵᱟᱵᱚᱱ ᱚᱯᱮᱠᱷᱟ ᱫᱟᱲᱮᱭᱟᱜ ᱠᱟᱱᱟ ᱥᱮ ᱛᱤᱱᱟᱹᱜ ᱞᱚ ᱯᱷᱚᱞᱚᱱ ᱦᱩᱭᱩᱜᱼᱟ ᱩᱱᱟᱹᱜ ᱜᱮ ᱵᱷᱟᱜᱤ
ᱦᱳᱭ ᱦᱳᱭ ᱾
ᱟᱨ ᱯᱩᱭᱞᱩ ᱛᱮ ᱡᱟᱦᱟᱸ ᱠᱟᱛᱷᱟ ᱵᱮᱱ ᱢᱮᱱ ᱠᱮᱫᱟ ᱡᱮ ᱱᱮᱛᱟᱨ ᱨᱚᱠᱚᱡ ᱠᱚᱫᱚ ᱵᱟᱠᱚ ᱧᱮᱞ ᱧᱟᱢ ᱚᱱᱟ ᱮᱠᱫᱚᱢ ᱥᱟᱹᱨᱤ ᱠᱟᱛᱷᱟ ᱜᱮᱵᱮᱱ ᱞᱟᱹᱭ ᱠᱟᱫᱟ, ᱮᱸ ᱨᱚᱠᱚᱡ ᱪᱮᱫᱟᱜ ᱠᱟᱴᱠᱚᱢ ᱦᱚᱛᱚ ᱞᱟᱦᱟ ᱪᱮᱫ ᱞᱮᱠᱟ ᱠᱚ ᱧᱟᱢ ᱠᱚᱜᱼᱟ ᱱᱮᱛᱟᱨ ᱫᱚ ᱦᱟᱸᱜ ᱥᱮᱨᱚᱠᱚᱢ ᱫᱚ ᱧᱮᱞ ᱜᱮ ᱢᱟᱱᱮ ᱥᱮᱨᱚᱠᱚᱢ ᱧᱟᱢ ᱜᱮ ᱵᱟᱠᱚ ᱧᱟᱢᱚᱜ ᱠᱟᱱᱟ ᱾
ᱦᱳᱭ ᱦᱳᱭ ᱮᱠᱫᱚᱢ ᱮᱠᱫᱚᱢ ᱾
ᱦᱮᱸ ᱠᱟᱴᱠᱚᱢ ᱨᱤᱫ ᱛᱮ ᱡᱮ ᱠᱟᱹᱴᱤᱡ ᱫᱟᱠᱟᱢ ᱡᱚᱢᱟ ᱥᱮ ᱡᱮ ᱥᱤᱵᱤᱞᱴᱟ ᱵᱩᱡᱷᱟᱹᱜ-ᱟ ᱠᱟᱴᱠᱚᱢ ᱨᱤᱫ ᱨᱮ ᱥᱮ ᱚᱱᱟ ᱫᱚ ᱥᱮᱨᱚᱠᱚᱢ ᱥᱤᱵᱤᱞ ᱫᱚ ᱦᱟᱸᱜ ᱱᱮᱛᱟᱨ ᱠᱚᱨᱮᱱ ᱫᱚ ᱵᱟᱹᱱᱩᱜ ᱠᱚᱣᱟ, ᱢᱤᱫᱴᱟᱝ ᱵᱟᱨᱭᱟ ᱡᱩᱫᱟᱹ ᱨᱮᱠᱚ ᱧᱟᱢᱚᱜ ᱠᱟᱱᱟ ᱠᱟᱴᱠᱚᱢ ᱟᱫᱚ ᱩᱱᱠᱩ ᱫᱚ ᱥᱮᱨᱚᱠᱚᱢ ᱥᱤᱵᱤᱞ ᱫᱚ ᱵᱟᱹᱱᱩᱜ-ᱟ ᱾
ᱦᱩᱸ ᱾
ᱱᱮᱛᱟᱨ ᱫᱚ ᱚᱱᱟ ᱥᱟᱨᱵᱤᱥ ᱨᱮᱱᱟᱜ ᱡᱩᱜ ᱠᱟᱱᱟ ᱥᱮ ᱚᱱᱟ ᱧᱟᱢ ᱧᱟᱞ ᱛᱮᱜᱮ ᱮᱸ ᱡᱩᱫᱤ ᱠᱚ ᱜᱚᱡ ᱪᱟᱵᱟᱜ-ᱟ ᱛᱟᱦᱞᱮ ᱪᱤᱠᱟᱹᱛᱮ ᱟᱨ ᱩᱱᱠᱩ ᱵᱟᱧᱪᱟᱣ ᱠᱚ ᱛᱟᱦᱮᱱᱟ ᱾
ᱦᱳᱭ ᱦᱳᱭ ᱾ ᱟᱫᱚ ᱢᱟᱱᱮ ᱤᱭᱟᱹ ᱜᱚᱝᱠᱮ ᱟᱫᱚ ᱱᱚᱣᱟ ᱡᱟᱦᱟᱸ ᱱᱚᱜᱼᱚᱭ ᱪᱟᱥ ᱠᱚᱵᱚᱱ ᱮᱦᱚᱵ ᱫᱟ ᱥᱮ ᱟᱫᱚ ᱠᱷᱮᱛ ᱠᱚᱨᱮ ᱠᱷᱚᱱ ᱫᱚ ᱟᱹᱰᱤ ᱜᱟᱱ ᱢᱟᱱᱮ ᱵᱤᱧ ᱠᱚ ᱤᱭᱟᱹ ᱥᱮᱫ ᱠᱚ ᱨᱟᱠᱟᱵ ᱦᱤᱡᱩᱜ ᱠᱟᱱᱟ ᱥᱮ ᱚᱲᱟᱜ ᱥᱮᱫ ᱚᱲᱟᱜ ᱥᱩᱨ ᱠᱚᱨᱮ ᱤᱫᱤ ᱞᱟᱴᱟ ᱠᱚ ᱛᱟᱦᱮᱱ ᱠᱟᱱ ᱛᱟᱵᱚᱱᱟ ᱦᱳᱭ ᱥᱮ ᱱᱚᱜ-ᱚ ᱱᱟ ᱥᱟᱹᱨᱩ ᱠᱷᱚᱡ ᱫᱚᱢᱮ ᱠᱚ ᱨᱟᱠᱟᱵ ᱦᱤᱡᱩᱜ ᱠᱟᱱᱟ ᱦᱳᱭ ᱛᱟᱦᱞᱮ ᱦᱮᱸ ᱱᱚᱣᱟ ᱵᱟᱨᱮᱹ ᱛᱮ ᱟᱵᱤᱱ ᱪᱮᱫ ᱞᱟᱹᱭ ᱵᱩᱡᱷᱟᱹᱣᱮᱫ ᱵᱮᱱᱟ ᱡᱮ ᱩᱱᱠᱩ ᱚᱲᱟᱜ ᱥᱮᱫ ᱵᱤᱧ ᱠᱚᱠᱚ ᱦᱤᱡᱩᱜ ᱠᱟᱱᱟ ᱩᱱᱠᱩ ᱛᱚ ᱟᱰᱤ ᱜᱟᱱ ᱡᱟᱭᱜᱟ ᱨᱮᱜᱮ ᱠᱚ ᱜᱚᱡ ᱵᱟᱲᱟᱭᱮᱫ ᱠᱚᱣᱟ ᱥᱮ ᱛᱚ ᱱᱚᱣᱟ ᱠᱷᱮᱛᱨᱮ ᱛᱮ ᱟᱵᱤᱱ ᱪᱮᱫ ᱵᱩᱡᱷᱟᱹᱜ ᱠᱟᱱᱟ ᱡᱮ ᱩᱱᱠᱩ ᱜᱚᱡ ᱠᱤ ᱢᱟᱱᱮ ᱵᱷᱟᱜᱮᱭᱟ ᱥᱮ ᱵᱟᱝ ᱵᱷᱟᱜᱮᱭᱟ
ᱮᱻᱫ ᱵᱷᱟᱹᱜᱤ ᱟᱨ ᱵᱷᱟᱹᱜᱤ ᱵᱚᱞᱛᱮ ᱵᱟᱨ ᱥᱮᱫ ᱠᱟᱛᱮ ᱜᱮ ᱧᱮᱞ ᱞᱮᱱᱠᱷᱟᱱ ᱢᱤᱫ ᱥᱮᱫ ᱠᱟᱛᱮ ᱫᱚ ᱦᱩᱭᱩᱜ ᱠᱟᱱᱟ ᱡᱟᱦᱟᱸ ᱜᱚᱡ ᱚᱱᱟᱫᱚ ᱜᱚᱡ ᱫᱚ ᱢᱤᱫ ᱥᱮᱫ ᱠᱷᱟᱫ ᱫᱚ ᱵᱷᱟᱜᱤᱧ ᱞᱟᱹᱭᱟ ᱚᱱᱟ ᱨᱮᱱᱟᱜ ᱠᱟᱨᱚᱱ ᱫᱚ ᱦᱩᱭᱩᱜ ᱠᱟᱱᱟ ᱡᱮ ᱡᱩᱫᱤ ᱠᱟᱹᱴᱤᱡ ᱵᱤᱥ ᱧᱚᱜᱤᱡ ᱵᱤᱧ ᱠᱟᱱᱟᱭ ᱠᱟᱹᱴᱤᱡ ᱡᱚᱴᱮᱫ ᱞᱮᱱᱠᱷᱟᱱ ᱜᱮ ᱡᱩᱫᱤ ᱵᱟᱠᱚ ᱵᱟᱧᱪᱟᱣᱚᱜ-ᱟ ᱛᱟᱦᱞᱮ ᱩᱱᱠᱩ ᱫᱚ ᱜᱚᱡ ᱜᱮ ᱫᱚᱨᱠᱟᱨ ᱪᱮᱫᱟᱜ ᱥᱮ ᱩᱱᱤ ᱫᱚ ᱦᱟᱸᱜ ᱵᱟᱭ ᱵᱩᱡᱷᱟᱹᱣᱮᱜ-ᱟ ᱥᱮ ᱟᱢ ᱪᱤᱞᱤ ᱠᱟᱱᱟᱢ ᱢᱟᱹᱱᱢᱤ ᱠᱟᱱᱟᱢ ᱥᱮ ᱪᱤᱞᱤ ᱠᱟᱱᱟᱢ ᱩᱱᱠᱩ ᱫᱚ ᱚᱱᱟ ᱫᱚ ᱦᱟᱸᱜ ᱵᱟᱠᱚ ᱵᱩᱡᱷᱟᱹᱭᱟ ᱩᱱᱠᱩ ᱡᱩᱫᱤ ᱠᱚ ᱧᱟᱢ ᱢᱮᱭᱟ ᱥᱩᱨ ᱨᱮ ᱥᱮ ᱡᱩᱫᱤᱢ ᱞᱮᱵᱮᱫ ᱟᱠᱚᱣᱟ ᱛᱟᱦᱚᱞᱮ ᱩᱱᱠᱩ ᱫᱚ ᱡᱚᱴᱮᱫ ᱢᱮᱜᱮᱭᱟᱠᱚ ᱱᱚᱣᱟ ᱫᱚ ᱮᱠ ᱯᱚᱠᱠᱷᱮ ᱫᱚ ᱵᱷᱟᱜᱤᱧ ᱞᱟᱹᱭᱟ ᱡᱮ ᱜᱚᱡ ᱜᱤᱰᱤ ᱜᱮ ᱫᱚᱨᱠᱟᱨ ᱪᱮᱫᱟᱜ ᱥᱮ ᱟᱢ ᱵᱟᱢ ᱧᱟᱢ ᱨᱮᱦᱚᱸ ᱮᱴᱟᱜ ᱦᱚᱲ ᱫᱚᱠᱚ ᱧᱟᱢᱮᱭᱟ ᱧᱟᱢ ᱞᱮᱠᱷᱟᱱ ᱡᱩᱫᱤ ᱢᱤᱫ ᱫᱷᱟᱣ ᱠᱚ ᱡᱚᱴᱮᱫ ᱮᱫᱟ ᱛᱟᱞᱦᱮ ᱩᱱᱤ ᱟᱫᱚ ᱦᱟᱸᱜ ᱵᱮᱥᱤ ᱜᱷᱟᱹᱲᱤᱡ ᱵᱟᱭ ᱵᱟᱧᱪᱟᱣ ᱫᱟᱲᱮᱭᱟᱜ ᱟᱨ ᱮᱴᱟᱜ ᱥᱮᱫ ᱠᱷᱚᱫ ᱫᱚ ᱡᱩᱫᱤᱧ ᱞᱟᱹᱭᱟ ᱡᱮ ᱵᱟᱝ ᱜᱚᱡ ᱚᱱᱟ ᱠᱟᱨᱚᱱ ᱫᱚ ᱦᱩᱭᱩᱜ ᱠᱟᱱᱟ ᱮᱻᱫ ᱱᱮᱛᱟᱨ ᱫᱚ ᱡᱟᱦᱟᱸ ᱥᱚᱨᱠᱟᱨ ᱛᱚᱨᱚᱯᱷ ᱠᱷᱚᱱᱟᱜ ᱵᱤᱧ ᱥᱟᱵ ᱥᱟᱯ ᱠᱩᱭᱤᱡ ᱠᱚ ᱴᱷᱤᱠ ᱠᱟᱜ ᱠᱚᱣᱟ ᱩᱱᱠᱩ ᱮᱱᱠᱷᱟᱱ ᱩᱱᱠᱩ ᱟᱫᱷ ᱜᱷᱚᱱᱴᱟ ᱥᱮ ᱯᱚᱭᱛᱟᱞᱞᱤᱥ ᱢᱤᱱᱤᱴ ᱵᱷᱤᱛᱤᱨ ᱨᱮᱠᱚ ᱦᱤᱡᱩᱜ-ᱟ ᱥᱟᱵ ᱤᱫᱤ ᱠᱚᱣᱟ ᱟᱫᱚ ᱩᱱᱠᱩ ᱥᱟᱵ ᱤᱫᱤ ᱨᱮᱱᱟᱜ ᱠᱟᱨᱚᱱ ᱫᱚ ᱦᱳᱭᱳᱜ ᱠᱟᱱᱟ ᱡᱮ ᱩᱱᱠᱩᱣᱟᱜ ᱵᱤᱥ ᱠᱷᱚᱱᱟᱜ ᱜᱮ ᱢᱤᱫᱴᱟᱝ ᱨᱟᱱ ᱛᱮᱭᱟᱨᱚᱜ ᱜᱮᱭᱟ ᱵᱤᱧ ᱜᱮᱨ ᱠᱟᱛᱮᱜ ᱡᱮ ᱮᱜ ᱡᱟᱦᱟᱸ ᱨᱳᱜᱽ ᱦᱩᱭᱩᱜ-ᱟ ᱥᱮ ᱜᱚᱡ ᱦᱚᱨ ᱨᱮᱠᱚ ᱥᱮᱱᱚᱜ-ᱟ ᱚᱱᱟ ᱯᱨᱚᱛᱤᱨᱳᱫᱷ ᱞᱟᱹᱜᱤᱫ ᱵᱤᱥ ᱚᱱᱟ ᱵᱤᱧᱟᱜ ᱵᱤᱥ ᱠᱷᱚᱱᱟᱜ ᱨᱟᱱ ᱠᱚ ᱛᱮᱭᱟᱨᱟ ᱱᱚᱣᱟ ᱫᱚ ᱦᱩᱭᱩᱜ ᱠᱟᱱᱟ ᱟᱨ ᱢᱤᱫᱴᱟᱱ ᱵᱷᱮᱜᱟᱨ ᱟᱨᱠᱤ ᱟᱹᱵᱤᱱᱟᱜ ᱢᱚᱛ ᱫᱚ ᱪᱮᱫ ᱞᱮᱠᱟ
ᱦᱳᱭ ᱟᱹᱞᱤᱧᱟᱜ ᱢᱚᱛ ᱛᱮᱦᱚᱸ ᱚᱱᱟᱜᱮ ᱜᱚᱝᱠᱮ ᱟᱫᱚ ᱢᱟᱱᱮ ᱱᱮᱛᱟᱨ ᱫᱚ ᱡᱟᱦᱟᱸᱭ ᱟᱹᱰᱤ ᱜᱟᱱ ᱢᱟᱱᱮ
ᱢᱟᱱᱮ ᱟᱹᱰᱤ ᱵᱤᱥᱟᱹᱛᱷᱚᱨ ᱜᱮ ᱱᱩᱠᱩ ᱠᱚ ᱧᱟᱢᱚᱜ ᱠᱟᱱ ᱜᱮᱭᱟ ᱡᱮ ᱚᱲᱟᱜ ᱥᱮᱫ ᱠᱚ ᱦᱤᱡᱩᱜ ᱠᱟᱱᱟ ᱦᱳᱭ ᱥᱮ ᱛᱚ ᱱᱩᱝᱠᱩ ᱫᱚ ᱢᱟᱱᱮ ᱠᱤᱪᱷᱩ ᱠᱷᱮᱛᱨᱮ ᱫᱚ ᱜᱚᱡ ᱜᱤᱲᱤ ᱦᱚᱸ ᱫᱚᱨᱠᱟᱨᱟ ᱵᱟᱝ ᱫᱚ ᱵᱟᱝ ᱟᱫᱚ ᱡᱚᱠᱷᱚᱱ ᱵᱚᱱ ᱧᱮᱞᱮᱫ ᱠᱚᱣᱟ ᱢᱟᱱᱮ ᱮ ᱟᱹᱰᱤ ᱯᱷᱟᱠ ᱩᱛᱟᱹᱨ ᱨᱮ ᱥᱮ ᱟᱹᱰᱤ ᱢᱟᱱᱮ ᱪᱷᱟᱲ ᱦᱮᱱᱟᱜ ᱠᱚᱣᱟ ᱛᱚ ᱱᱚᱣᱟ ᱠᱷᱮᱛᱨᱮ ᱫᱚ ᱟᱵᱚ ᱫᱚ ᱵᱟᱝ ᱜᱚᱡ ᱠᱟᱛᱮᱜ ᱢᱟᱱᱮ ᱩᱱᱠᱩ ᱡᱟᱦᱟᱸᱭ ᱵᱤᱧ ᱥᱟᱵ ᱦᱚᱲ ᱩᱱᱠᱩ ᱵᱚᱱ ᱡᱟᱱᱟᱣ ᱠᱷᱟᱱ ᱜᱮ ᱟᱹᱰᱤ ᱜᱮ ᱱᱟᱯᱟᱭ ᱠᱚᱜᱼᱟ ᱟᱨᱠᱤ ᱟᱨ ᱟᱨ ᱢᱟᱱᱮ ᱵᱤᱥᱮᱥ ᱩᱱᱠᱩ ᱡᱟᱦᱟᱸᱭ ᱤᱭᱟᱹ ᱵᱤᱧ ᱠᱚᱠᱚ ᱦᱤᱡᱩᱜ ᱜᱮᱭᱟ ᱩᱱᱠᱩ ᱡᱟᱦᱟᱸᱭ ᱢᱟᱱᱮ ᱵᱤᱱᱟᱹ ᱵᱤᱥ ᱠᱚ ᱟᱨᱠᱤ ᱡᱮᱢᱚᱱ ᱱᱩᱠᱩ ᱰᱷᱚᱸᱨ ᱱᱩᱠᱩ ᱰᱩᱞᱩᱰᱩᱝ ᱦᱳᱭ ᱥᱮ ᱚ-ᱱᱚᱣᱟ ᱢᱟᱱ ᱡᱟᱦᱟᱸᱭ ᱵᱤᱧ ᱠᱚᱠᱚ ᱦᱤᱡᱩᱜ ᱜᱮᱭᱟ ᱱᱩᱠᱩ ᱫᱚ ᱟᱫᱚ ᱢᱟᱱᱮ ᱜᱚᱡ ᱠᱚᱫᱚ ᱵᱟᱞᱮ ᱜᱚᱡ ᱠᱚᱜᱮᱭᱟ ᱟᱨ ᱜᱚᱡ ᱦᱚᱸ ᱦᱚᱭᱛᱳ ᱵᱟᱝ ᱵᱷᱟᱜᱮᱭᱟ᱾ ᱟᱫᱚ ᱩᱱᱠᱩ ᱠᱚᱫᱚ ᱟᱫᱚ ᱞᱮ ᱞᱟᱜᱟ ᱞᱟᱜᱟ ᱥᱟᱹᱜᱤᱧ ᱠᱚᱣᱟ ᱟᱨᱠᱤ᱾ ᱥᱤᱢᱟᱹ ᱥᱳᱨ ᱛᱮ ᱚᱲᱟᱜ ᱥᱳᱨ ᱥᱮᱜ ᱵᱟᱞᱮ ᱛᱟᱦᱮᱸ ᱦᱚᱪᱚ ᱟᱠᱚ ᱜᱮᱭᱟ ᱟᱫᱚ ᱱᱚᱣᱟ ᱜᱮ ᱚᱱᱟ ᱠᱷᱮᱛᱨᱮ ᱛᱮ ᱟᱹᱵᱤᱱ ᱪᱮᱫ ᱵᱤᱱ ᱞᱟᱹᱭᱟ ᱡᱮ ᱩᱱ ᱠᱩ ᱫᱚ ᱢᱟᱱᱮ ᱚᱲᱟᱜ ᱥᱳᱨ ᱠᱷᱚᱱ ᱞᱟᱜᱟ ᱥᱟᱹᱨᱤᱜᱮ ᱴᱷᱤᱠ-ᱟ ᱥᱮ ᱵᱟᱝ ᱴᱷᱤᱠ-ᱟ?
ᱦᱮᱸ ᱩᱱᱠᱩ ᱫᱚ ᱞᱟᱜᱟ ᱜᱮ ᱴᱷᱤᱠᱟ ᱪᱮᱫᱟᱜ ᱥᱮ ᱠᱩ ᱫᱚ ᱦᱟᱸᱜ ᱩᱱᱟᱹᱜ ᱠᱷᱚᱛᱤᱠᱚᱨ ᱫᱚ ᱵᱟᱝ ᱠᱟᱱᱟ ᱠᱚ ᱥᱮ᱾ ᱟᱨ ᱢᱤᱫᱴᱟᱝ ᱡᱟᱦᱟᱸ ᱢᱤᱫᱴᱟᱝ ᱠᱟᱹᱢᱤ ᱞᱮᱠᱷᱟᱱ ᱵᱷᱟᱜᱤᱜᱼᱟ ᱡᱮ ᱚᱲᱟᱜ ᱫᱩᱣᱟᱹᱨ ᱥᱟᱯᱷᱟ ᱥᱩᱛᱽᱨᱟᱹ ᱫᱚᱦᱚᱭ ᱦᱩᱭᱩᱜᱼᱟ᱾ ᱚᱲᱟᱜ ᱵᱷᱤᱛᱤᱨ ᱠᱚᱨᱮ ᱡᱟᱦᱟᱸ ᱵᱷᱩᱜᱟᱹᱜ ᱠᱚ ᱛᱟᱦᱮᱸᱱ ᱜᱮᱭᱟ ᱮᱸᱜ ᱟᱵᱚ ᱢᱟ ᱟ ᱛᱩ ᱫᱤᱥᱚᱢ ᱨᱮᱱ ᱦᱚᱲ ᱦᱟᱥᱟ ᱨᱮᱱᱟᱜ ᱮᱸᱜ ᱚᱲᱟᱜ ᱠᱟᱱ ᱛᱟᱵᱚᱱᱟ, ᱫᱚ ᱜᱩᱰᱩ ᱥᱮ ᱪᱩᱴᱩ ᱫᱚᱠᱚ ᱛᱟᱦᱮᱸᱱ ᱜᱮᱭᱟ ᱦᱮᱸᱥᱮ ᱟᱫᱚ ᱩᱱ ᱠᱩ ᱜᱮ ᱥᱮᱸᱫᱽᱨᱟ ᱠᱷᱟᱹᱛᱤᱨ ᱵᱤᱧ ᱫᱚᱠᱚ ᱵᱚᱞᱚᱱ ᱜᱮᱭᱟ᱾ ᱦᱮᱸᱥᱮ ᱟᱫᱚ ᱩᱱᱠᱩᱣᱟᱜ ᱦᱟᱸᱜ ᱛᱩᱠᱟᱹ ᱥᱮ ᱵᱷᱩᱜᱟᱹᱜ ᱛᱟᱦᱮᱸᱱ ᱜᱮᱭᱟ ᱚᱱᱟ ᱠᱚ ᱪᱩᱴᱟᱹ ᱞᱮᱱᱠᱷᱟᱱ ᱥᱮ ᱡᱟᱦᱟᱸ ᱮᱸᱜ ᱩᱱᱠᱩ ᱜᱩᱰᱩ ᱥᱮ ᱪᱩᱴᱩ ᱜᱚᱡ ᱞᱟᱹᱜᱤᱫ ᱨᱟᱱ ᱟᱹᱜᱩ ᱠᱟᱛᱮᱜ ᱩᱱᱠᱩ ᱜᱚᱡ ᱞᱮᱱᱠᱷᱟᱱ ᱛᱟᱦᱚᱞᱮ ᱵᱤᱧ ᱫᱚ ᱟᱹᱰᱤ ᱠᱚᱢ ᱜᱮᱠᱚ ᱦᱤᱡᱩᱜᱼᱟ᱾
ᱮᱠᱫᱚᱢ ᱮᱠᱫᱚᱢ᱾
ᱚᱱᱟ ᱚᱲᱟᱜ ᱥᱟᱯᱟ ᱠᱷᱚᱱ ᱜᱮ ᱚᱲᱟᱜ ᱠᱷᱚᱱᱟᱜ ᱵᱟᱦᱟᱨᱮ ᱠᱤᱪᱷᱩ ᱢᱤᱴᱟᱨ ᱥᱟᱯᱷᱟ ᱡᱩᱫᱤ ᱵᱚᱱ ᱫᱚᱦᱚᱭᱟ ᱛᱟᱦᱚᱞᱮ ᱟᱹᱰᱤ ᱱᱟᱯᱟᱭᱚᱜᱼᱟ᱾
ᱮᱠᱫᱚᱢ ᱮᱠᱫᱚᱢ᱾ ᱦᱳᱭ ᱜᱚᱢᱠᱮ ᱟᱫᱚ ᱱᱚᱜᱼᱚᱭ ᱡᱟᱦᱟᱸ ᱠᱟᱛᱷᱟ ᱵᱤᱱ ᱞᱟᱹᱭ ᱠᱮᱫᱟ ᱡᱮ ᱟᱫᱚ ᱚᱱ ᱚᱱᱟ ᱠᱚᱫᱚ ᱟᱵᱚ ᱱᱤᱡᱮ ᱛᱮᱜᱮ ᱵᱚᱱ ᱨᱩᱠᱟᱹᱣ ᱫᱟᱲᱮᱜᱼᱟ᱾ ᱦᱮᱸ ᱪᱮᱫᱟᱜ ᱥᱮ ᱚᱲᱟᱜ ᱟᱵᱚᱣᱟᱜ ᱡᱟᱦᱟᱸ ᱚᱲᱟᱜ ᱫᱩᱣᱟᱹᱨ ᱡᱩᱫᱤ ᱠᱟᱹᱡ ᱯᱚᱨᱤᱥᱠᱟᱨ ᱯᱚᱨᱤᱪᱪᱷᱚᱱᱱᱚ ᱵᱚᱱ ᱫᱚᱦᱚᱭᱟ ᱟᱨ ᱚᱱᱟ ᱥᱟᱝᱛᱮ ᱟᱵᱚ ᱚᱱᱟ ᱚᱲᱟᱜ ᱨᱮᱱᱟᱜ ᱡᱟᱦᱟᱸ ᱫᱷᱟᱨᱮ ᱯᱟᱥᱮ ᱠᱚ